ᱦᱮᱞᱳ ᱾ ᱡᱚᱦᱟᱨ ᱜᱮ ᱾ ᱦᱮᱞᱳᱣ ᱾ ᱦᱮᱞᱳᱣ ᱾ ᱦᱮᱻᱞᱳ ᱾ ᱦᱮᱞᱳᱣ ᱾ ᱦᱮᱞᱳᱣ ᱾ ᱦᱮᱞᱳᱣ ᱾ ᱦᱮᱞᱳᱣ, ᱡᱚᱦᱟᱨ ᱜᱮ ᱜᱚᱝᱠᱮ ᱾
ᱦᱮᱞᱳᱣ ᱾ ᱦᱮᱞᱳᱣ ᱾ ᱦᱮᱞᱳᱣ ᱾ ᱦᱮᱞᱳᱣ ᱾ ᱦᱮᱞᱳᱣ ᱾ ᱦᱮᱞᱳᱣ ᱾
ᱛᱮ ᱠᱷᱟᱱ
ᱦᱮᱸ ᱡᱚᱦᱟᱨ ᱜᱮ ᱜᱚᱝᱠᱮ ᱾ ᱦᱮᱞᱳᱣ ᱾ ᱦᱮᱞᱳᱣ ᱾ ᱦᱮᱞᱳᱣ ᱾
ᱦᱟᱞᱳᱣ ᱾ ᱦᱮᱸ ᱢᱮᱱᱫᱟᱞᱤᱧ ᱵᱟᱵᱮᱱ ᱨᱚᱲᱮᱫ ᱠᱟᱱ?
ᱨᱚᱲ ᱫᱚᱞᱤᱧ ᱨᱚᱲᱮᱫᱼᱟ ᱵᱟᱵᱮᱱ ᱟᱨ ᱟᱵᱮᱱ ᱜᱮᱛᱚ ᱩᱠᱩᱨ ᱵᱟᱵᱮᱱ ᱨᱚᱲ ᱮᱫᱟ ᱾
ᱵᱟᱝ ᱦᱤᱡᱩᱜ ᱠᱟᱱ ᱪᱮᱫ ᱞᱮᱠᱟ ᱱᱟᱯᱟᱭ ᱵᱟᱲᱟᱭ ᱜᱮᱭᱟᱵᱮᱱ?
ᱦᱮᱸ ᱱᱟᱯᱟᱭ ᱵᱟᱲᱟ ᱜᱮᱭᱟᱞᱤᱧ, ᱱᱮᱴᱚᱣᱟᱨᱠ ᱯᱟᱪᱮᱫ ᱵᱟᱭ ᱧᱟᱢᱮᱫ ᱛᱟᱵᱮᱱ ᱾ ᱦᱮᱸ ᱱᱤᱛ ᱫᱚ ᱱᱟᱯᱟᱭ ᱵᱟᱲᱟ ᱜᱮ ᱾ ᱱᱮᱴᱳᱣᱟᱨᱠ ᱠᱚ ᱵᱟᱭ ᱧᱟᱢᱮᱫ ᱛᱟᱵᱤᱱᱟ ᱥᱮ ᱪᱮᱫ ᱞᱮᱠᱟ ᱜᱚᱝᱠᱮ? ᱡᱮ ᱱᱮᱴᱳᱣᱟᱨᱠ ᱠᱚ ᱵᱟᱭ ᱧᱟᱢᱮᱫ ᱛᱟᱵᱮᱱᱟ ᱥᱮ ᱪᱮᱫ ᱞᱮᱠᱟ ᱜᱚᱝᱠᱮ? ᱨᱚᱲ ᱟᱸᱡᱚᱢ ᱧᱟᱢᱚᱜ ᱠᱟᱱᱟ ᱱᱤᱛᱚᱜ?
ᱢᱮᱱ ᱫᱟᱞᱤᱧ ᱱᱮᱴᱳᱣᱟᱨᱠ ᱢᱮᱱᱟᱜ ᱜᱮᱭᱟ ᱵᱟᱭ ᱥᱟᱵ ᱫᱟ ᱾
ᱦᱚᱸ ᱜᱚᱝᱠᱮ ᱱᱤᱛᱚᱜ ᱨᱚᱲ ᱟᱸᱡᱚᱢᱚᱜ ᱠᱟᱱᱟ ᱱᱤᱛᱚᱜ?
ᱦᱳᱭ ᱜᱚᱝᱠᱮ ᱟᱸᱡᱚᱢᱚᱜ ᱠᱟᱱᱟ ᱾
ᱦᱮᱞᱳᱣ ᱾
ᱦᱮᱸ ᱜᱚᱝᱠᱮ ᱨᱚᱲ ᱵᱮᱱ ᱟᱸᱡᱚᱢᱚᱜ ᱠᱟᱱ ᱜᱮᱭᱟ ᱾ ᱦᱮᱸ ᱟᱹᱞᱤᱧ ᱫᱚ ᱱᱟᱯᱟᱭ ᱵᱟᱲᱟ ᱜᱮ, ᱟᱵᱮᱱ ᱜᱮ ᱞᱟᱹᱭ ᱵᱮᱱ ᱪᱮᱫ ᱞᱮᱠᱟ ᱢᱮᱱᱟᱜ ᱟᱨ ᱚᱲᱟᱜ ᱠᱩ ᱦᱮᱸ ᱟᱹᱞᱤᱧ ᱫᱚ ᱱᱟᱯᱟᱭ ᱵᱟᱲᱟ ᱜᱮ ᱾
ᱚ, ᱟᱨ ᱤᱧ ᱦᱚᱸ ᱱᱤᱛᱚᱜ ᱫᱚ ᱱᱟᱯᱟᱭ ᱵᱟᱲᱟ ᱜᱮ ᱚᱲᱟᱜ ᱠᱚᱨᱮ ᱦᱚᱸ ᱱᱟᱯᱟᱭ ᱵᱟᱲᱟ ᱜᱮ ᱾ ᱛᱟᱨᱯᱚᱨ ᱪᱮᱫ ᱠᱚ ᱠᱟᱹᱢᱤ ᱦᱩᱭᱩᱜ ᱠᱟᱱᱟ?
ᱜᱚᱝᱠᱮ ᱱᱮᱛᱟᱨ ᱫᱟᱜ ᱡᱟᱹᱯᱩᱫ ᱫᱤᱱ ᱫᱚ ᱯᱩᱨᱟᱹ ᱠᱷᱮᱛ ᱵᱟᱹᱭᱦᱟᱹᱲ ᱨᱮᱜᱮ ᱠᱟᱹᱢᱤ ᱫᱚ ᱦᱩᱭᱩᱜ ᱠᱟᱱᱟ ᱾
ᱦᱩᱸ ᱫᱟᱜ ᱡᱟᱯᱩᱫ ᱫᱤᱱ ᱚᱵᱚᱥᱥᱚᱭ ᱠᱟᱱ ᱜᱮᱭᱟ ᱠᱷᱮᱛ ᱵᱟᱹᱭᱦᱟᱹᱲ ᱨᱮᱜᱮ ᱛᱟᱦᱮᱱ ᱠᱟᱛᱷᱟ ᱠᱟᱱᱟ ᱦᱮ ᱵᱟᱝ ᱥᱮ? ᱛᱟᱨᱯᱚᱨᱮ ᱟᱫᱚ ᱡᱳᱨᱫᱟᱨ ᱫᱷᱩᱨᱟᱹᱣ ᱦᱩᱭ ᱟᱠᱟᱱᱟ ᱥᱮ ᱪᱮᱫ ᱞᱮᱠᱟ?
ᱦᱳᱭ ᱜᱚᱢᱠᱮ ᱫᱚᱢᱮ ᱫᱷᱩᱨᱟᱹᱣ ᱦᱩᱭ ᱠᱟᱱᱟ ᱚᱱᱛᱮ ᱫᱚ ᱪᱮᱫ ᱞᱮᱠᱟ ᱪᱟᱹᱥᱤᱭᱮᱜ ᱠᱟᱱ ᱜᱮᱭᱟ ᱯᱮ?
ᱦᱮᱸ ᱜᱚᱝᱠᱮ ᱱᱤᱛᱚᱜ ᱦᱚᱸ ᱮᱠᱫᱚᱢ ᱫᱷᱩᱨᱟᱹᱣ ᱦᱩᱭ ᱟᱠᱟᱱᱟ ᱡᱳᱨᱫᱟᱨ ᱜᱮ ᱱᱚᱜ-ᱚᱭ ᱠᱷᱮᱛ ᱠᱷᱚᱱ ᱦᱮᱡ ᱠᱟᱛᱮᱜ ᱜᱮ ᱱᱤᱛᱳᱜ ᱱᱚᱜ-ᱚᱭ ᱫᱩᱲᱩᱵ ᱵᱟᱲᱟ ᱦᱩᱭ ᱟᱠᱟᱱᱟ ᱾
ᱜᱚᱢᱠᱮ ᱚᱱᱛᱮ ᱫᱟᱜ ᱮᱫᱟᱭ ᱥᱮ ᱵᱟᱝ?
ᱜᱚᱢᱠᱮ ᱱᱚᱛᱮ ᱫᱟᱜ ᱮᱫ ᱜᱮᱭᱟᱭ ᱫᱟᱜ ᱫᱚ ᱾
ᱛᱚ ᱜᱚᱝᱠᱮ ᱠᱷᱮᱛ ᱵᱟᱹᱭᱦᱟᱹᱲ ᱠᱚᱨᱮ ᱦᱟᱹᱠᱩ ᱠᱟᱴᱠᱚᱢ ᱠᱚ ᱧᱟᱢᱚᱜ ᱠᱟᱱᱟ ᱥᱮ ᱵᱟᱝ?
ᱦᱟᱹᱠᱩ ᱠᱟᱴᱠᱚᱢ ᱫᱚ ᱜᱚᱢᱠᱮ ᱟᱨ ᱠᱤᱪᱷᱩ ᱫᱤᱱ ᱯᱚᱨᱮ ᱦᱟᱸᱜ ᱠᱚ ᱧᱟᱢᱚᱜᱼᱟ ᱾ ᱱᱤᱛᱚ ᱫᱚ ᱟᱯᱟᱛᱚᱛᱚ ᱟᱣᱨᱤ ᱠᱚ ᱧᱟᱢᱚᱜᱼᱟ ᱦᱟᱸᱜ ᱾
ᱟᱹᱣᱨᱤ ᱧᱚᱜ ᱠᱚᱣᱟ ᱜᱚᱢᱠᱮ?
ᱦᱮᱸ ᱟᱹᱣᱨᱤ ᱾ ᱟᱯᱮ ᱚᱱᱛᱮ ᱜᱮ ᱜᱚᱝᱠᱮ ᱛᱟᱦᱚᱞᱮ? ᱟᱞᱤᱧ ᱢᱟᱱ ᱫᱤᱥᱚᱢ ᱟᱵᱮᱱ ᱫᱚ ᱜᱚᱢᱠᱮ?
ᱪᱮᱫ ᱵᱮᱱ ᱞᱟᱹᱭ ᱠᱮᱫᱟ ᱜᱚᱝᱠᱮ?
ᱢᱟᱱ ᱫᱤᱥᱚᱢ ᱜᱚᱢᱠᱮ ᱾
ᱢᱟᱱ ᱫᱤᱥᱚᱢ, ᱟᱹᱞᱤᱧ ᱫᱚ ᱡᱷᱟᱲᱠᱷᱚᱸᱰ ᱫᱤᱥᱚᱢ ᱾
ᱚᱻ ᱛᱟᱞᱟ ᱦᱟᱹᱠᱩ ᱠᱟᱴᱠᱚᱢ ᱠᱚ ᱦᱸᱡᱚᱢ ᱟᱠᱟᱫᱟᱞᱤᱧ ᱜᱚᱢᱠᱮ ᱪᱟᱞᱟᱣ ᱦᱚᱞᱤᱧ ᱪᱟᱞᱟᱣ ᱵᱟᱲᱟ ᱟᱠᱟᱱ ᱜᱮᱭᱟ ᱾
ᱟᱞᱮ ᱥᱮᱫ ᱫᱚ ᱜᱚᱢᱠᱮ ᱟᱹᱰᱤ ᱟᱹᱰᱤ ᱠᱟᱡᱟᱠ ᱠᱚ ᱧᱟᱢᱚᱜᱼᱟ ᱾
ᱟᱹᱰᱤ ᱠᱟᱡᱟᱠ ᱦᱮᱸ ᱵᱟᱝ? ᱚ ᱾
ᱟᱪᱪᱷᱟ ᱜᱚᱢᱠᱮ ᱟᱵᱮᱱ ᱫᱚ ᱵᱚᱞᱮ ᱵᱤᱨ ᱫᱤᱥᱚᱢ, ᱵᱩᱨᱩ ᱫᱤᱥᱚᱢ, ᱥᱮ ᱵᱟᱡᱟᱨ ᱨᱮᱱ?
ᱟᱸ ᱵᱤᱨ ᱵᱩᱨᱩ ᱵᱟᱡᱟᱨ ᱢᱮᱥᱟ ᱠᱟᱛᱮᱫ ᱜᱚᱝᱠᱮ ᱡᱚᱛᱚᱱᱟᱜ ᱜᱮ ᱾
ᱦᱳᱭ ᱦᱳᱭ ᱾
ᱦᱩᱸ ᱵᱤᱨᱵᱩᱨᱩ ᱦᱚᱸ ᱢᱮᱱᱟᱜᱼᱟ ᱟᱨ ᱵᱟᱡᱟᱨ ᱠᱚᱨᱮ ᱦᱚᱸ ᱾
ᱱᱚᱛᱮ ᱫᱚ ᱜᱚᱢᱠᱮ ᱟᱞᱮ ᱫᱚ ᱵᱤᱨ ᱫᱤᱥᱚᱢ ᱾ ᱫᱚᱢᱮ ᱱᱮᱛᱟᱨ ᱫᱚ ᱩᱵ ᱠᱚ ᱡᱚᱱᱢᱚᱜᱼᱟ ᱾
ᱩᱫ ᱠᱚ ᱯᱩᱴᱠᱟᱹ ᱠᱚ ᱫᱚᱢᱮ ᱠᱚ ᱡᱟᱱᱟᱢᱚᱜ-ᱟ ᱛᱚ ᱾
ᱫᱚᱢᱮ ᱠᱟᱪᱟᱠ ᱡᱟᱱᱟᱢᱚᱜᱼᱟ ᱜᱚᱢᱠᱮ ᱛᱟᱞᱮ ᱫᱚ ᱫᱚ ᱩᱵ ᱯᱩᱴᱠᱟᱹ ᱞᱮᱴᱚ ᱠᱚᱵᱮᱱ ᱡᱚᱢ ᱵᱟᱲᱟ ᱟᱠᱟᱜ-ᱟ ᱥᱮ ᱵᱟᱝ?
ᱦᱮᱸ ᱫᱚᱢᱮ ᱡᱚᱢ ᱵᱟᱲᱟ ᱦᱩᱭ ᱠᱟᱱᱟ ᱟᱹᱰᱤ ᱥᱤᱵᱤᱞ ᱜᱮᱭᱟ ᱟᱨ ᱟᱸᱡᱚᱢ ᱵᱟᱲᱟ ᱦᱩᱭ ᱠᱟᱱᱟ ᱵᱤᱨ ᱫᱤᱥᱚᱢ ᱵᱩᱨᱩ ᱫᱤᱥᱚᱢ ᱱᱤᱛᱚᱜ ᱫᱚ ᱩᱫ ᱯᱩᱴᱠᱟᱹ ᱫᱚ ᱫᱚᱢᱮ ᱡᱟᱱᱟᱢᱚᱜᱼᱟ ᱥᱮ ᱪᱮᱫ ᱞᱮᱠᱟ?
ᱦᱳᱭ ᱜᱚᱢᱠᱮ ᱱᱚᱣᱟ ᱚᱠᱛᱮ ᱫᱚ ᱟᱹᱰᱤ ᱠᱟᱡᱟᱠ ᱡᱟᱱᱟᱢᱚᱜᱼᱟ ᱾
ᱛᱟᱯᱚᱨ ᱟᱯᱮ ᱫᱚ ᱵᱟᱡᱟᱨ
ᱵᱚᱞᱮ ᱜᱚᱝᱠᱮ ᱱᱮᱛᱟᱨ ᱫᱚ ᱱᱚᱣᱟ ᱚᱠᱛᱮ ᱫᱚ ᱵᱚᱞᱮ ᱨᱳᱡᱽ ᱦᱤᱞᱳᱜ ᱞᱮ ᱡᱚᱢ ᱮᱫᱟ ᱾
ᱚ ᱟᱪᱪᱷᱟ ᱟᱪᱪᱷᱟ ᱾
ᱜᱚᱢᱠᱮ ᱚᱱᱛᱮ ᱫᱚ ᱡᱟᱱᱟᱢᱚᱜ ᱠᱟᱱᱟ ᱥᱮ ᱵᱟᱝ ᱥᱮ ᱟᱹᱣᱨᱤᱜᱼᱟ?
ᱱᱚᱛᱮ ᱫᱚ ᱜᱚᱢᱠᱮ ᱟᱹᱣᱨᱤᱭᱟᱜᱼᱟ ᱾
ᱚ ᱾
ᱤᱧᱟᱹᱜ ᱜᱚᱝᱠᱮ ᱟᱹᱞᱤᱧᱟᱜ ᱨᱚᱲ ᱵᱮᱥ ᱴᱷᱤᱠ ᱵᱟᱭ ᱟᱸᱡᱚᱢᱚᱜ ᱠᱟᱱᱟ ᱪᱮᱫ ᱞᱮᱠᱟ?
ᱟᱸᱡᱚᱢ ᱜᱮ ᱾
ᱚ ᱾ ᱛᱟᱯᱚᱨ ᱜᱚᱝᱠᱮ ᱛᱟᱦᱮᱞᱮ ᱱᱤᱛᱳᱜ ᱫᱚ ᱚᱲᱟᱜ ᱠᱚᱨᱮ ᱜᱮ ᱥᱮ ᱪᱮᱫ ᱞᱮᱠᱟ?
ᱦᱳᱭ ᱜᱚᱝᱠᱮ ᱚᱲᱟᱜ ᱠᱚᱨᱮ ᱜᱮ ᱾
ᱚ ᱾ ᱠᱷᱮᱛ ᱥᱮᱫ ᱫᱚ ᱵᱟᱝ ᱪᱟᱞᱟᱣ ᱦᱩᱭ ᱟᱠᱟᱱᱟ ᱥᱮ ᱟᱹᱣᱨᱤ ᱫᱷᱩᱨᱟᱹᱜ ᱦᱩᱭᱩᱜᱼᱟ?
ᱜᱚᱝᱠᱮ ᱠᱷᱮᱛ ᱥᱮᱫ ᱠᱷᱚᱱ ᱜᱮ ᱱᱤᱛ ᱜᱮ ᱦᱤᱡᱩᱜ ᱦᱩᱭ ᱮᱱᱟ ᱾ ᱟᱫᱚ ᱱᱤᱛ ᱠᱚ ᱫᱟᱜ ᱢᱟᱺᱰᱤ ᱠᱚ ᱡᱚᱢ ᱵᱟᱲᱟ ᱦᱩᱭ ᱮᱱᱟ ᱾
ᱚ ᱛᱟᱨᱯᱚᱨ ᱟᱨᱚ ᱪᱟᱞᱟᱜ ᱦᱩᱭᱩᱜᱼᱟ ᱥᱮ ᱪᱮᱫ ᱞᱮᱠᱟ ᱦᱟᱜ ᱠᱚ?
ᱦᱮᱸ ᱡᱚᱢ ᱵᱟᱲᱟ ᱠᱟᱛᱮ ᱡᱤᱨᱟᱹᱣ ᱵᱟᱲᱟ ᱠᱟᱛᱮ ᱪᱟᱞᱟᱜ ᱦᱩᱭᱩᱜᱼᱟ ᱚᱱᱛᱮ ᱜᱮ ᱾
ᱚᱻ ᱾
ᱵᱟᱹᱭᱦᱟᱹᱲ ᱥᱮᱫ
ᱚᱻ ᱛᱟᱦᱚᱞᱮ ᱜᱚᱝᱠᱮ ᱟᱯᱮ ᱥᱮᱫ ᱫᱚ ᱪᱮᱫ ᱦᱩᱲᱩ ᱵᱟᱹᱲᱛᱤ ᱠᱚ ᱨᱚᱦᱚᱭ ᱛᱟᱦᱮᱱᱟ?
ᱪᱮᱫ ᱞᱮᱠᱟ ᱜᱚᱝᱠᱮ?
ᱢᱮᱱᱫᱟᱹᱧ ᱟᱯᱮ ᱥᱮᱫ ᱫᱚ ᱪᱮᱫ ᱤᱛᱟᱹ ᱟᱨᱠᱤ ᱪᱮᱫ ᱦᱩᱲᱩ ᱵᱮᱥ ᱵᱟᱹᱲᱛᱤ ᱠᱚ ᱨᱚᱦᱚᱭ ᱛᱟᱦᱮᱱ, ᱢᱟᱱᱮ ᱠᱚ ᱪᱟᱥ ᱛᱟᱦᱮᱱ ᱠᱚ ᱾ ᱥᱚᱨᱱᱚ ᱞᱚᱞᱟᱴ ᱟᱨᱚ ᱟᱭᱢᱟ ᱪᱮᱫ ᱪᱮᱫ ᱠᱚ ᱾
ᱟᱥᱟ ᱾
ᱚ ᱾
ᱛᱟᱦᱚᱞᱮ ᱜᱚᱝᱠᱮ ᱟᱯᱮ ᱥᱮᱫ ᱫᱚ ᱥᱟᱹᱨᱫᱤ ᱠᱚ ᱢᱟᱱᱮ ᱯᱩᱨᱟᱹᱣ ᱟᱹᱜᱩᱭ ᱮᱫᱟ ᱠᱚ ᱥᱮ ᱪᱮᱫ ᱞᱮᱠᱟ ᱜᱚᱝᱠᱮ?
ᱦᱳᱭ ᱜᱚᱝᱠᱮ ᱱᱚᱛᱮ ᱫᱚ ᱥᱟᱹᱨᱫᱤ ᱟᱠᱟᱱᱟ ᱞᱮ ᱾
ᱚ ᱾ ᱢᱟᱱᱮ ᱯᱩᱨᱟᱹᱣ ᱟᱹᱜᱩᱭ ᱮᱫᱟ ᱯᱮ ᱥᱮ ᱪᱮᱫ ᱞᱮᱠᱟ ᱜᱚᱝᱠᱮ?
ᱱᱚᱸᱜᱼᱚᱭ ᱜᱚᱝᱠᱮ ᱦᱟᱸᱜ ᱯᱩᱨᱟᱹᱣ ᱫᱚ ᱦᱟᱸᱜ ᱟᱹᱣᱨᱤᱭᱟᱜᱼᱟ ᱾
ᱚᱸᱻ ᱾ ᱛᱟᱦᱚᱞᱮ ᱟᱯᱮᱫᱚ ᱢᱤᱫ ᱫᱷᱟᱣ ᱜᱮᱯᱮ ᱨᱚᱦᱚᱭᱟ ᱥᱮ ᱜᱚᱝᱠᱮ ᱵᱟᱨ ᱫᱷᱟᱣ ᱯᱮ ᱨᱚᱦᱚᱭᱟ ᱟᱯᱮ ᱥᱮᱫ ᱫᱚ?
ᱟᱞᱮ ᱫᱚ ᱜᱚᱝᱠᱮ ᱢᱤᱫ ᱫᱚᱢ ᱞᱮ ᱨᱚᱦᱚᱭᱟ ᱵᱚᱪᱷᱚᱨ ᱨᱮᱫᱚ ᱾ ᱟᱯᱮ ᱥᱮᱫ ᱫᱚ ᱜᱚᱝᱠᱮ ᱪᱮᱫ ᱞᱮᱠᱟ?
ᱟᱞᱮᱥᱮᱫ ᱦᱚ ᱟᱭᱢᱟ ᱟᱭᱢᱟ ᱴᱚᱴᱷᱟ ᱨᱮ ᱟᱭᱢᱟ ᱞᱮᱠᱟ ᱦᱟᱜ, ᱟᱞᱮ ᱱᱚᱣᱟ ᱠᱚᱨᱮ ᱠᱤᱪᱷᱩ ᱠᱤᱪᱷᱩ ᱡᱟᱭᱜᱟ ᱠᱚᱨᱮ ᱦᱚᱸ ᱵᱟ ᱵᱟᱨ ᱫᱷᱟᱣ ᱟᱫᱷᱮᱠ ᱟᱫᱷᱮᱠ ᱴᱚᱴᱷᱟ ᱠᱚᱨᱮ ᱫᱚ ᱢᱤᱫ ᱫᱷᱟᱣ ᱜᱮ ᱾ ᱫᱟᱜ ᱵᱮᱵᱚᱥᱛᱷᱟ ᱡᱟᱦᱟᱸᱭᱟᱜ ᱢᱮᱱᱟᱜᱼᱟ ᱟᱨᱠᱤ ᱚᱱᱠᱟ ᱰᱮᱢ ᱠᱚ ᱾
ᱦᱳᱭ ᱦᱳᱭ ᱜᱚᱝᱠᱮ ᱱᱚᱛᱮ ᱫᱚ ᱫᱟᱜ ᱨᱮᱭᱟᱜ ᱵᱮᱵᱚᱥᱛᱷᱟ ᱵᱟᱹᱱᱩᱜ ᱟᱛᱚ, ᱟᱫᱚ ᱚᱱᱟᱛᱮ ᱢᱤᱫ ᱫᱚᱢ ᱜᱮ ᱦᱩᱭᱩᱜᱼᱟ ᱾
ᱚ ᱛᱟᱦᱚᱞᱮ ᱥᱚᱵᱽᱡᱤ ᱯᱚᱛᱤ, ᱠᱟᱫᱚ ᱪᱮᱫ ᱠᱚᱯᱮ ᱪᱟᱥ ᱛᱟᱦᱮᱱᱟ?
ᱥᱚᱵᱽᱡᱤ ᱠᱚ ᱟᱹᱞᱩ, ᱵᱮᱸᱜᱟᱲ, ᱴᱚᱢᱮᱴᱚᱨ ᱵᱚᱞᱮ ᱥᱚᱵᱽᱡᱤ ᱠᱚᱫᱚ ᱚᱱᱟ ᱠᱚᱫᱚ, ᱡᱚᱛᱚ ᱜᱮᱞᱮ ᱪᱟᱥᱟ᱾
ᱚ ᱚᱲᱟᱜ ᱡᱚᱢ ᱞᱟᱹᱜᱤᱫ ᱥᱮ, ᱠᱤᱨᱤᱧ ᱟᱹᱠᱷᱨᱤᱧ ᱞᱟᱹᱜᱤᱫ ᱦᱚᱸ?
ᱦᱳᱭ ᱚᱲᱟᱜ ᱡᱚᱢ ᱞᱟᱹᱜᱤᱫ ᱦᱚᱸ, ᱠᱤᱨᱤᱧ ᱠᱤᱨᱤᱧ ᱟᱠᱠᱷᱨᱤᱧ ᱞᱟᱹᱜᱤᱫ ᱦᱚᱸ᱾
ᱦᱩᱜ ᱩ ᱛᱚ ᱵᱚᱞᱮ ᱱᱟᱯᱟᱭ ᱜᱮ ᱛᱟᱦᱚᱞᱮ ᱦᱳᱭᱳᱜ ᱛᱟᱯᱮᱭᱟ, ᱦᱮᱸ ᱵᱟᱝ ᱟᱨ ᱱᱤᱛᱚᱜ? ᱯᱩᱴᱠᱟᱹ ᱠᱚᱯᱮ ᱠᱤᱨᱤᱧ ᱟᱹᱠᱷᱨᱤᱧ ᱵᱟᱲᱟ ᱠᱚᱣᱟ ᱞᱮᱠᱟ ᱥᱮ ᱵᱟᱝ, ᱜᱚᱝᱠᱮ ᱦᱟᱞᱟᱝ ᱠᱟᱛᱮᱫ?
ᱯᱩᱴᱠᱟᱹ
ᱦᱮᱸ,
ᱦᱳᱭ ᱜᱚᱝᱠᱮ ᱟᱠᱷᱨᱤᱧ ᱠᱚᱜᱮᱭᱟᱞᱮ᱾
ᱛᱤᱱᱟᱹᱜ ᱠᱟᱛᱮᱫ ᱠᱚ ᱱᱤᱛᱚᱜ ᱫᱚ, ᱵᱟᱡᱟᱨ ᱨᱮ ᱦᱟᱜ ᱟᱹᱠᱷᱨᱤᱧᱮᱫ ᱠᱚᱣᱟ ᱠᱚ?
ᱢᱟᱱᱮ ᱵᱤᱥ ᱴᱟᱠᱟ ᱯᱷᱩᱲᱩᱜ᱾
ᱚ,
ᱯᱷᱩᱲᱩᱜ ᱵᱮᱱ ᱧᱮᱞ ᱠᱟᱜ ᱜᱮᱭᱟ ᱥᱮ?
ᱦᱮᱸ ᱦᱮᱸ ᱯᱷᱩᱲᱩᱜ ᱞᱤᱧ ᱧᱮᱞ ᱠᱟᱫ ᱜᱮᱭᱟ, ᱦᱮᱸ ᱟᱫᱚ ᱦᱟᱸᱜ ᱛᱤᱱ ᱛᱩᱨᱤᱡ ᱯᱷᱩᱲᱩᱜ ᱚᱱᱟ ᱜᱮ ᱦᱟᱸᱜ ᱵᱟ. ᱞᱤᱧ ᱟᱭᱩᱢᱟᱹᱱ ᱫᱟᱲᱮᱭᱟᱜ ᱠᱟᱱᱟ᱾
ᱵᱟ. ᱧ ᱫᱟᱲᱟᱭᱟᱜ ᱛᱟᱦᱮᱫ ᱦᱳᱭ ᱵᱮᱥᱤ ᱞᱟᱹᱠ ᱫᱚ ᱵᱟᱝ᱾
ᱯᱟᱸᱥᱥᱳ ᱜᱨᱟᱢ ᱠᱚ ᱨᱮᱱᱟᱜ᱾
ᱦᱳᱭ, ᱦᱳᱭ, ᱜᱚᱝᱠᱮ᱾
ᱚ ᱛᱟᱦᱞᱮ ᱛᱚ ᱚ ᱛᱤᱱ ᱛᱤᱨᱮ ᱯᱷᱩᱴᱠᱟᱹ ᱦᱟᱞᱟᱝ ᱫᱚᱯᱮ ᱪᱟᱞᱟᱜ ᱛᱟᱦᱮᱱ, ᱵᱷᱳᱨ ᱨᱮ ᱮᱠᱫᱚᱢ ᱥᱮᱛᱟᱜ ᱵᱮᱲ ᱵᱮᱨ ᱟᱹᱣ ᱨᱤᱱ ᱨᱟᱠᱟᱵ? ᱱᱮᱥ ᱪᱮᱫ ᱞᱮᱠᱟ ᱜᱚᱝᱠᱮ?
ᱦᱳᱭ ᱜᱚᱝᱠᱮ ᱵᱷᱳᱨ ᱨᱮᱞᱮ ᱪᱟᱞᱟᱜᱼᱟ, ᱵᱮᱞᱟ ᱟᱹᱣᱨᱤ ᱨᱟᱠᱟᱵᱚᱜ ᱨᱮ᱾
ᱦᱚᱸ ᱦᱮᱸ, ᱛᱟᱨᱯᱚᱨᱮ ᱦᱮᱡ ᱠᱟᱛᱮᱫ ᱟᱨᱚ ᱠᱷᱮᱛ ᱥᱮᱫ, ᱦᱮᱸ ᱵᱟᱝ ᱥᱮ? ᱩᱱᱠᱩ ᱯᱟᱹᱭᱠᱟᱹᱨ ᱠᱚ ᱦᱤᱡᱩᱜᱼᱟ ᱥᱮ, ᱟᱯᱮᱜᱮᱯᱮ ᱤᱫᱤᱴᱚ ᱠᱟᱠᱚᱣᱟ ᱠᱚ ᱵᱟᱡᱟᱨ ᱨᱮᱫᱚ?
ᱟᱞᱮ ᱠᱚᱜᱮᱞᱮ ᱤᱫᱤ ᱵᱟᱡᱟᱨ ᱫᱚ᱾
ᱚᱸ ᱩᱱᱠᱩ
ᱵᱟᱡᱟᱨ ᱦᱚ ᱱᱚᱛᱮ ᱫᱚ ᱥᱩᱨ ᱧᱚᱜ ᱜᱮᱭᱟ, ᱦᱟᱹᱴᱤᱭᱟᱹᱟᱹ ᱠᱚ᱾
ᱦᱚᱸ᱾ ᱦᱚᱸ ᱛᱟᱦᱚᱞᱮ ᱛᱚ ᱴᱷᱤᱠ ᱜᱮᱭᱟ, ᱦᱟᱹᱴᱤᱭᱟᱹ ᱠᱚ ᱢᱮᱱᱟᱜ ᱛᱟᱯᱮ ᱠᱷᱟᱱ ᱫᱚ ᱦᱟᱸᱜ᱾
ᱦᱚᱜᱼᱚᱭ ᱜᱚᱢᱠᱮ ᱚᱱᱛᱮ ᱫᱚ
ᱦᱩᱸ,
ᱚᱱᱛᱮ ᱫᱚ ᱵᱚᱞᱮ ᱵᱩᱨᱩ ᱫᱤᱥᱚᱢ ᱠᱟᱱᱟ, ᱥᱮ ᱵᱚᱞᱮ ᱪᱮᱫ ᱤᱭᱟᱹ
ᱢᱟᱱ ᱫᱤᱥᱚᱢ ᱜᱚᱢᱠᱮ ᱚᱱᱠᱟ ᱵᱩᱨᱩ ᱫᱚ, ᱦᱟᱸᱜ ᱵᱟᱹᱱᱩᱜᱼᱟ ᱢᱟᱱᱮ ᱢᱮᱱᱟᱜᱼᱟ᱾ ᱮᱢᱱᱤ ᱠᱟᱹᱢᱤ ᱪᱟᱞᱟᱜ ᱞᱮᱠᱟ ᱥᱟᱨᱡᱚᱢ ᱫᱟᱨᱮ ᱠᱚ ᱢᱮᱱᱟᱜᱼᱟ, ᱚᱱᱠᱟ ᱫᱚᱢᱮ ᱢᱟᱨᱟᱝ ᱵᱩᱨᱩ ᱫᱚ ᱵᱟᱝ ᱠᱟᱱᱟ᱾
ᱦᱳᱭ, ᱦᱳᱭ᱾
ᱟᱡᱚᱫᱤᱭᱟᱹ ᱵᱩᱨᱩᱵᱮᱱ ᱟᱡᱚᱢ ᱠᱟᱫ ᱜᱮᱭᱟ ᱛᱚ ᱜᱚᱝᱠᱮ?
ᱟᱸᱡᱚᱢ ᱫᱚ ᱵᱟᱹᱞᱤᱧ ᱟᱸᱡᱚᱢ ᱠᱟᱫᱟ᱾
ᱟᱡᱳᱫᱤᱭᱟᱹ ᱵᱩᱨᱩ ᱥᱮᱸᱫᱽᱨᱟ
ᱚ
ᱦᱳᱭ ᱮᱱᱛᱮ ᱜᱚᱢᱠᱮ ᱟᱞᱮᱫᱚ᱾
ᱜᱚᱝᱠᱮ ᱛᱚᱵᱮ ᱫᱟᱠᱟ ᱠᱚᱫᱚᱵᱮᱱ ᱡᱚᱢ ᱠᱮᱫᱟ ᱥᱮ ᱵᱟᱝ?
ᱫᱟᱠᱟ ᱠᱚ ᱡᱚᱢ ᱵᱟᱲᱟ ᱦᱳᱭ ᱠᱟᱱᱟ, ᱜᱚᱢᱠᱮ ᱱᱤᱛᱚᱜ ᱟᱨᱚ ᱪᱟᱞᱟᱜ ᱦᱳᱭᱳᱜᱼᱟ ᱠᱷᱮᱛ ᱥᱮᱫ ᱜᱚᱢᱠᱮ ᱟᱵᱮᱱ ᱞᱮᱠᱟ ᱜᱮ ᱟᱹᱞᱤᱧ ᱦᱚᱸ᱾
ᱦᱚᱺᱭ ᱜᱚᱝᱠᱮ, ᱟᱵᱚ ᱫᱚ ᱵᱚᱵᱚᱱ ᱪᱟᱥ ᱞᱮᱠᱷᱟᱡ ᱫᱚ ᱪᱮᱜ ᱮᱢ ᱡᱚᱢᱟ?
ᱦᱚᱸ-ᱦᱚᱸ, ᱵᱟᱵᱚᱱ ᱪᱟᱥ ᱞᱮᱠᱷᱟᱱ ᱫᱚ ᱪᱮᱠᱟᱛᱮ ᱜᱟᱱᱚᱜᱼᱟ?
ᱦᱳᱭ᱾
ᱛᱟᱨᱯᱚᱨᱮ ᱜᱚᱝᱠᱮ, ᱱᱤᱛ ᱫᱚ ᱛᱟᱦᱞᱮ ᱛᱤᱨᱮᱹᱵᱮᱹᱱ ᱪᱟᱞᱟᱜᱼᱟ ᱵᱷᱤᱴᱟᱹ ᱢᱟᱜ ᱠᱚ ᱥᱮ ᱟᱨ ᱠᱟᱹᱴᱤᱜ ᱯᱚᱨᱮ ᱧᱚᱜ ᱠᱟᱛᱮᱫ ᱫᱟᱜ ᱮᱭᱟᱭ?
ᱦᱳᱭ ᱜᱚᱝᱠᱮ, ᱧᱤᱛ ᱜᱤᱞᱤᱧ ᱡᱚᱢ ᱡᱤᱨᱟᱹᱣ ᱠᱟᱱᱟ ᱟᱨᱞᱤᱧ ᱪᱟᱞᱟᱜ ᱦᱟᱸᱜ ᱢᱤᱜ ᱜᱷᱟᱹᱲᱤᱜ ᱵᱟᱫᱽ᱾
ᱚᱸ᱾ ᱚᱸ ᱣᱚᱝᱠᱟ!
ᱜᱚᱝᱠᱮ ᱟᱪᱷᱟ, ᱚᱱᱛᱮ ᱫᱚ ᱴᱮᱠᱴᱚᱨ ᱛᱮᱯᱮ ᱥᱤᱭᱟ ᱥᱮ ᱰᱟᱹᱝᱨᱤ ᱛᱮᱹᱜᱮᱹ?
ᱱᱚᱛᱮ ᱫᱚ ᱜᱚᱝᱠᱮ, ᱪᱮᱜ ᱞᱤᱧ ᱞᱟᱹᱭᱟ ᱮᱛᱮ ᱰᱟᱝᱨᱤ, ᱠᱟᱲᱟ ᱦᱚᱸ ᱢᱮᱱᱟᱜ ᱠᱚᱣᱟ ᱟᱨ ᱡᱟᱦᱟᱸ-ᱡᱟᱦᱟᱸᱭ ᱠᱟᱹᱴᱤᱡ ᱡᱩᱫᱤ ᱪᱟᱬ ᱧᱚᱜ ᱵᱮᱱ ᱢᱚᱱᱮᱭᱟ ᱛᱟᱦᱞᱮ ᱴᱮᱠᱴᱟᱨ ᱠᱚᱛᱮ ᱦᱚᱸ ᱛᱳᱜ ᱫᱚ ᱦᱟᱸᱜ ᱥᱤ ᱵᱟᱲᱟᱭᱮᱜ ᱜᱮᱭᱟ ᱠᱚ᱾ ᱥᱤ ᱵᱟᱲᱟ ᱦᱩᱭᱩᱜ ᱠᱟᱱ ᱜᱮᱭᱟ ᱟᱨ ᱠᱟᱲᱟ ᱠᱚᱛᱮ, ᱠᱟᱲᱟ ᱱᱟᱦᱮᱞ, ᱰᱟᱝᱨᱤ ᱱᱟᱦᱮᱞ ᱛᱮ ᱦᱚᱸ᱾ ᱯᱮ ᱚᱱᱛᱮ ᱜᱚᱝᱠᱮ?
ᱛᱮᱜᱮ ᱟᱞᱮ ᱦᱚᱸ ᱚᱝᱠᱟᱜ ᱜᱮ᱾ ᱞᱟᱹᱴᱩᱣᱟᱜ ᱡᱟᱦᱟᱸᱭ ᱠᱷᱮᱛ ᱢᱮᱱᱟᱜ ᱛᱟ ᱩᱱᱤ ᱫᱚ ᱴᱮᱠᱴᱚᱨ ᱛᱮᱜᱮ ᱥᱤᱭᱟ ᱟᱨ ᱰᱟᱹᱝᱨᱤ ᱠᱚᱛᱮ ᱞᱮ ᱥᱤᱭᱟ᱾
ᱦᱩᱶ᱾ ᱚᱸ ᱜᱚᱝᱠᱮ᱾
ᱜᱚᱝᱠᱮ, ᱮᱛᱣᱟᱜ